ᱦᱳᱭ ᱟᱸᱡᱚᱢᱚᱜ ᱠᱟᱱᱟ ᱟᱨ ᱟᱹᱞᱤᱧᱟᱜ ᱟᱸᱡᱚᱢᱚᱜ ᱠᱟᱱᱟ?
ᱦᱳᱭ ᱟᱸᱡᱚᱢᱚᱜ ᱠᱟᱱᱟ᱾
ᱪᱮᱫ ᱞᱮᱠᱟ ᱵᱮᱥ ᱵᱟᱲᱟ ᱜᱮ ᱢᱮᱱᱟᱜ ᱯᱮᱭᱟ?
ᱦᱚᱭ ᱵᱮᱥ ᱵᱟᱲᱟ ᱜᱮ, ᱟᱯᱮ ᱜᱮ ᱚᱠᱟ ᱞᱮᱠᱟ?
ᱟᱞᱮ ᱦᱚᱸ ᱵᱮᱥ ᱦᱚᱲ ᱜᱮ ᱱᱤᱛᱚᱜ ᱫᱚ ᱡᱚᱛᱚ ᱠᱚᱜᱮ, ᱟᱨ ᱛᱚᱵᱮ ᱪᱮᱫ ᱠᱚᱯᱮ ᱠᱟᱹᱢᱤ ᱵᱟᱲᱟᱭᱮᱫᱼᱟ ᱫᱟᱜ ᱡᱟᱹᱯᱩᱫ ᱠᱚ ᱪᱮᱫ ᱫᱚ ᱟᱯᱮ ᱥᱮᱱ?
ᱫᱟᱜ ᱡᱟᱹᱯᱩᱫ ᱢᱟ ᱱᱚᱜᱼᱚᱭ ᱫᱟᱜ ᱮ ᱠᱟᱱ ᱜᱮᱭᱟ ᱠᱚᱫᱤᱱ ᱠᱷᱚᱡ ᱫᱚ ᱾ ᱮᱠᱷᱚᱱᱭ ᱫᱟᱜᱮᱜ ᱠᱟᱱ ᱛᱟᱦᱮᱱᱟ ᱱᱤᱛᱚᱜ ᱫᱚ ᱯᱷᱟᱸᱠ ᱧᱚᱜ ᱠᱟᱫᱟ ᱾ ᱟᱯᱮ ᱥᱮᱫ ᱜᱮ ᱚᱠᱟ ᱞᱮᱠᱟ?
ᱦᱳᱭ ᱟᱞᱮ ᱥᱮᱱ ᱦᱚᱸᱭ ᱫᱟᱜ ᱮᱜ ᱠᱟᱱ ᱜᱮᱭᱟ ᱟᱨ ᱱᱤᱛᱚᱜ ᱦᱚᱸᱭ ᱫᱟᱫᱟᱜ ᱠᱟᱱ ᱜᱮᱭᱟ ᱟᱞᱮ ᱥᱮᱱ ᱫᱚ ᱱᱟᱦᱟᱜ᱾ ᱧᱤᱫᱟᱹ ᱟᱨ ᱱᱤᱛᱚᱜ ᱦᱚᱸ ᱵᱟᱭ ᱟᱹᱥᱩᱲ ᱠᱟᱫᱟ ᱢᱟᱱᱮ ᱢᱤᱫ ᱜᱷᱟᱹᱲᱤᱡ ᱟᱹᱥᱩᱲᱮᱜᱼᱟ ᱟᱨ ᱚᱱᱝᱠᱟ ᱜᱮᱭ ᱫᱟᱜᱮᱜᱼᱟ ᱠᱷᱮᱛ ᱠᱚᱞᱮ ᱞᱚᱥᱚᱜ ᱠᱟᱫᱟ ᱱᱟᱦᱟᱜ, ᱢᱮᱱᱠᱷᱟᱱ ᱱᱚᱝᱠᱟ ᱫᱟᱜ ᱡᱟᱹᱯᱩᱫ ᱠᱟᱛᱮᱜ ᱫᱚ ᱪᱤᱠᱟ ᱠᱟᱛᱮᱜ ᱵᱮᱱ ᱨᱚᱦᱚᱭᱟ ᱟᱫᱚ ᱚᱱᱟ ᱞᱟᱹᱜᱤᱫ ᱱᱤᱛᱚᱜ ᱫᱚ ᱚᱲᱟᱜ ᱨᱮ ᱡᱤᱨᱟᱹᱣ ᱵᱟᱲᱟ ᱜᱮ ᱦᱩᱭᱩ ᱟᱠᱟᱱᱟ, ᱪᱟᱥᱵᱟᱥ ᱫᱚ ᱟᱯᱮ ᱫᱚ ᱛᱤᱱᱟᱹᱜ ᱥᱟᱹᱜᱤᱧ ᱛᱟᱦᱚᱞᱮ?
ᱟᱞᱮ ᱦᱟᱸᱜ ᱯᱩᱨᱟᱹ ᱦᱮᱡ ᱠᱟᱫᱟᱞᱮ ᱟᱨ ᱢᱤᱫᱴᱟᱝ ᱠᱷᱮᱛ ᱦᱟᱸᱜ ᱵᱟᱹᱠᱤ ᱦᱮᱱᱟᱜ ᱟᱠᱟᱫᱟ ᱦᱟᱸᱜ ᱾ ᱚᱱᱟ ᱦᱟᱸᱜ ᱩᱥᱟᱹᱨᱟᱞᱮ ᱯᱩᱨᱟᱹᱣ ᱜᱚᱜᱫ ᱞᱮᱠᱷᱟᱡ ᱦᱟᱸᱜ ᱦᱩᱭᱮᱱ ᱛᱟᱞᱮᱭᱟ ᱦᱟᱸᱜ᱾
ᱦᱳᱭ ᱟᱫᱚ ᱟᱯᱮ ᱥᱮᱱ ᱫᱚ ᱪᱟᱥᱵᱟᱥ ᱢᱟᱱᱮ ᱱᱟᱦᱮᱞ ᱛᱮᱜᱮ ᱯᱮ ᱪᱟᱥ ᱵᱟᱥ ᱛᱟᱦᱮᱱ ᱥᱮ ᱴᱟᱠᱴᱟᱨ ᱴᱟᱠᱴᱟᱨ ᱠᱚᱛᱮ ᱯᱮ ᱪᱟᱥ ᱵᱟᱥ ᱛᱟᱦᱮᱱ ᱠᱟᱨᱚᱱ ᱱᱮᱛᱟᱨ ᱢᱟ ᱟᱹᱰᱤ ᱜᱟᱱ ᱴᱟᱠᱴᱚᱨ ᱠᱚ ᱧᱮᱞᱚᱜ ᱠᱟᱱᱟ ᱦᱚᱳᱭ ᱥᱮ ᱱᱟᱦᱮᱞ ᱛᱮᱢᱟ ᱠᱚᱢ ᱢᱪᱷᱟ ᱜᱮ ᱾
ᱮᱠᱷᱚᱱ ᱫᱚ ᱦᱟᱸᱜ ᱴᱮᱠᱴᱟᱨ ᱛᱮᱜᱮ ᱥᱤ ᱦᱩᱭᱩᱜ ᱠᱟᱱᱟ ᱦᱟᱸᱜ ᱾ ᱱᱟᱦᱮᱞ ᱢᱟ ᱥᱚᱵ ᱠᱷᱚᱱ ᱫᱚ ᱱᱟᱹᱜ ᱵᱟᱝ ᱪᱟᱹᱞᱩᱜ ᱠᱟᱱᱟ ᱢᱟᱱᱮ ᱟᱜ ᱪᱟᱵᱟᱭ ᱫᱟᱵᱚᱱ ᱦᱳᱭᱥᱮ ᱾ ᱟᱫᱚ ᱴᱮᱠᱴᱟᱨ ᱠᱚᱛᱮ ᱜᱮ ᱴᱮᱠᱴᱟᱨ ᱠᱚᱛᱮ ᱜᱮ ᱥᱤ ᱵᱟᱲᱟ ᱦᱩᱭᱩᱜ ᱠᱟᱱᱟ᱾
ᱦᱳᱭ ᱟᱞᱮ ᱥᱮᱱ ᱦᱚᱸ ᱚᱱᱠᱟ ᱜᱮ ᱱᱤᱛᱚᱜ ᱢᱟᱱᱮ ᱟᱞᱮ ᱥᱮᱱ ᱫᱚ ᱱᱟᱦᱮᱞ ᱦᱚᱸ ᱢᱮᱱᱟᱜ ᱜᱮᱭᱟ ᱾ ᱟᱨ ᱴᱟᱠᱴᱚᱨ ᱦᱚᱸ ᱢᱮᱱᱟᱜ ᱜᱮᱭᱟ, ᱠᱟᱨᱚᱱ ᱡᱟᱦᱟᱸᱭ ᱨᱮᱱ ᱰᱟᱹᱝᱨᱤ ᱠᱚ ᱢᱮᱱᱟᱜ ᱠᱚᱛᱟ ᱠᱚᱣᱟ ᱠᱟᱰᱟ ᱠᱚ ᱩᱱᱠᱩ ᱫᱚ ᱱᱟᱦᱟᱜ ᱟᱠᱚᱣᱟᱜ ᱱᱟᱦᱮᱞ ᱛᱮᱜᱮ ᱠᱩ ᱥᱤᱭᱜ ᱠᱟᱱᱟ᱾ ᱟᱨ ᱡᱟᱦᱟᱸᱭ ᱱᱟᱦᱟᱜ ᱡᱩᱢᱤᱫ ᱠᱚ ᱟᱹᱰᱤ ᱰᱷᱮᱨ ᱢᱮᱱᱟᱜ ᱛᱟᱠᱚᱣᱟ ᱟᱨ ᱚᱱᱠᱟ ᱦᱚᱲ ᱡᱚᱲ ᱵᱟᱝ ᱢᱮᱱᱟᱜ ᱠᱚᱣᱟ ᱩᱱᱠᱩ ᱫᱚ ᱱᱟᱜ ᱴᱟᱠ ᱴᱟᱠᱴᱟᱨ ᱠᱚᱠᱚ ᱞᱟᱜᱟᱣᱮᱟ ᱠᱟᱨᱚᱱ ᱫᱚ ᱦᱩᱭᱩᱜ ᱠᱟᱱᱟ ᱠᱤ ᱢᱟᱱᱮ ᱟᱹᱰᱤᱜᱟᱱ ᱦᱚᱲ ᱢᱤᱫᱵᱟᱨ ᱜᱷᱟᱨᱚᱸᱡᱽ ᱨᱮ ᱵᱟᱝ ᱢᱮᱱᱟᱜ ᱠᱚᱣᱟ, ᱟᱨ ᱱᱟᱦᱟᱜ ᱡᱟᱭᱜᱟ ᱠᱚᱫᱚ ᱟᱹᱰᱤ ᱜᱟᱱ ᱢᱮᱱᱟᱜ ᱛᱟᱠᱚᱣᱟ ᱟᱫᱚ ᱚᱱᱠᱟ ᱛᱮᱫᱚ ᱡᱩᱫᱤ ᱦᱚᱲ ᱵᱮᱱ ᱞᱟᱜ ᱞᱟᱜᱟᱣ ᱮᱭᱟ ᱱᱟᱦᱮᱞ ᱠᱟᱛᱮᱫ ᱛᱚ ᱩᱱᱠᱩ ᱦᱚᱸ ᱥᱚᱢᱚᱭ ᱦᱚᱸ ᱞᱟᱜᱟᱜᱼᱟ, ᱟᱨ ᱢᱟᱱᱮ ᱚᱱᱠᱟ ᱩᱥᱟᱹᱨᱟ ᱦᱩᱭ ᱦᱚᱸ ᱵᱟᱝ ᱦᱩᱭ ᱦᱚᱫᱚᱜᱼᱟ ᱦᱳᱭᱥ ᱟᱨ ᱴᱟᱠᱴᱟᱨ ᱛᱮᱫᱚ ᱱᱟᱦᱟᱜ ᱡᱤ ᱡᱩᱫᱤ ᱵᱮᱱ ᱢᱮᱱᱟ ᱢᱤᱫ ᱫᱚᱢ ᱛᱮᱜᱮ ᱥᱤᱭᱳᱜ ᱦᱩᱭᱩᱜᱼᱟ ᱢᱤᱫ ᱫᱚᱢ ᱨᱮᱜᱮ ᱞᱚᱥᱚᱫ ᱦᱩᱭ ᱩᱛᱟᱹᱨᱚᱜᱼᱟ ᱾ ᱛᱚᱵᱮ ᱚᱱᱠᱟ ᱦᱚᱸ ᱦᱩᱭᱩᱜ ᱜᱮᱭᱟ ᱟᱫᱚ ᱚᱱᱮ ᱚᱱᱟ ᱤᱭᱟᱹᱛᱮ ᱱᱟᱦᱟᱜ ᱴᱟᱠᱴᱟᱨ ᱜᱮ ᱱᱤᱛᱚᱜ ᱫᱚ ᱡᱚᱛᱚ ᱞᱮᱠᱟ ᱜᱮ ᱧᱮᱞᱚᱜ ᱠᱟᱱᱟ ᱟᱫᱚ ᱵᱚᱞᱮ ᱡᱟᱦᱟᱸᱭ ᱠᱚᱨᱮᱱ ᱜᱟᱹᱭ ᱰᱟᱝᱨᱤ ᱢᱮᱱᱟᱜ ᱠᱚᱣᱟ ᱩᱱᱠᱩ ᱫᱚ ᱱᱟᱦᱟᱜ ᱱᱟᱦᱮᱞ ᱜᱮ᱾ ᱠᱟᱨᱚᱱ ᱟᱹᱰᱤ ᱜᱟᱱ ᱦᱚᱲ ᱜᱟᱹᱭ ᱰᱟᱹᱝᱨᱤ ᱵᱟᱝ ᱵᱚᱱ ᱫᱚᱦᱚᱭᱮᱫ ᱠᱚᱣᱟ ᱛᱚ ᱱᱮᱛᱟᱨ᱾ ᱟᱯᱮ ᱥᱮᱱ ᱚᱱᱠᱟ ᱪᱤᱞᱤ ᱠᱚᱯᱮ ᱟᱹᱥᱩᱞ ᱟᱠᱟᱫ ᱠᱚᱣᱟ ᱛᱚᱵᱮ ᱜᱷᱟᱨᱚᱡᱽ ᱨᱮ?
ᱟᱹᱥᱩᱞ ᱵᱚᱞᱛᱮ ᱫᱚ ᱥᱩᱠᱨᱤ ᱜᱮ ᱦᱮᱱᱟᱜ ᱠᱚᱣᱟ ᱞᱟᱦᱟ ᱛᱮᱫᱚ ᱡᱚᱛᱚ ᱜᱮᱠᱚ ᱛᱟᱦᱮᱸ ᱠᱟᱱᱟ ᱥᱤᱢ ᱦᱚᱸᱠᱚ ᱛᱟᱦᱮᱸ ᱠᱟᱱᱟ ᱢᱮᱨᱚᱢ ᱦᱚᱸᱠᱚ ᱛᱟᱦᱮᱸ ᱠᱟᱱᱟ, ᱟᱨ ᱜᱮᱰᱮ ᱠᱚᱠᱚ ᱛᱟᱦᱮᱸ ᱠᱟᱱᱟ ᱮᱠᱷᱚᱱ ᱫᱚ ᱦᱟᱸᱜ ᱚᱱᱠᱟ ᱫᱚ ᱵᱟᱹᱱᱩᱜ ᱠᱟᱜ ᱠᱚᱣᱟ᱾ ᱮᱠᱷᱚᱱ ᱫᱚ ᱠᱷᱟᱹᱞᱤ ᱠᱚᱣᱟ ᱰᱟᱹᱟᱝᱨᱤ ᱦᱚᱸᱠᱚ ᱛᱟᱦᱮᱸ ᱠᱟᱱ ᱛᱟᱞᱮᱭᱟ ᱞᱟᱦᱟ ᱛᱮᱫᱚ, ᱟᱫᱚ ᱟᱞᱮ ᱥᱮᱫ ᱫᱚ ᱨᱮᱞ ᱞᱟᱭᱤᱱ ᱥᱩᱨ ᱠᱚᱨᱮ ᱜᱮ ᱦᱮᱱᱟᱜ ᱟᱠᱟᱫᱟ ᱥᱮ- ᱟᱫᱚ ᱰᱟᱹᱝᱨᱤ ᱠᱚᱠᱚ ᱥᱮᱱ ᱵᱟᱲᱟᱜ ᱛᱟᱦᱮᱱ ᱜᱮᱭᱟ ᱠᱷᱟ ᱫᱚ ᱫᱷᱟᱠᱟ ᱠᱟᱛᱮ ᱠᱚᱭ ᱵᱟᱲᱟᱜ ᱛᱟᱦᱮᱱ ᱜᱮᱭᱟ ᱟᱫᱚ- ᱢᱤᱫᱴᱮᱡ ᱰᱟᱝᱨᱤ ᱟᱛᱮᱫ ᱢᱟ ᱥᱤ ᱫᱚ ᱵᱟᱝ ᱦᱳᱭᱳ ᱟᱥᱮ-
ᱦᱳᱭ ᱢᱤᱫᱴᱮᱱ ᱰᱟᱝᱨᱤ ᱵᱟᱝ ᱦᱩᱭ ᱟᱫᱚᱼᱟ ᱦᱳᱭ ᱚᱱᱮ ᱚᱱᱠᱟᱜᱮ ᱢᱟᱱᱮ- ᱟᱹᱰᱤ ᱜᱟᱱ ᱦᱚᱲ ᱚᱱᱠᱟ ᱠᱤᱪᱷᱩ ᱠᱤᱪᱷᱩ ᱥᱚᱢᱚᱥᱥᱟ ᱢᱮᱱᱟᱜ ᱛᱟᱵᱚᱱᱟ ᱦᱳᱭ ᱥᱮ ᱡᱟᱦᱟᱸ ᱠᱟᱨᱚᱱ ᱱᱟᱦᱟᱜ ᱵᱟᱝ ᱟᱥᱩᱞ ᱮᱫ ᱠᱚᱣᱟ ᱟᱫᱚ ᱦᱚᱸ ᱚᱱᱠᱟ ᱜᱮ ᱟᱹᱰᱤ ᱜᱟᱱ ᱜᱟᱹᱭ ᱰᱟᱝᱨᱤ ᱛᱟᱦᱮᱸ ᱞᱮᱱ ᱛᱟᱞᱮᱭᱟ ᱟᱨ ᱜᱟᱹᱭ ᱰᱟᱝᱝᱨᱤ ᱫᱚ ᱱᱤᱛᱚᱜ ᱫᱚ ᱵᱟᱝ ᱢᱮᱱᱟᱜ ᱠᱚᱛᱟᱞᱮᱭᱟ ᱟᱨ ᱥᱤᱢ ᱡᱩᱫᱤ ᱡᱩᱫᱤ ᱵᱮᱱ ᱞᱟᱹᱭᱟ ᱛᱚ ᱥᱤᱢ ᱫᱚ ᱢᱮᱱᱟᱜ ᱠᱚᱛᱟᱞᱮ ᱜᱮᱭᱟ ᱢᱮᱨᱚᱢ ᱦᱚᱸ ᱢᱮᱱᱟᱜ ᱠᱚᱛᱟᱞᱮ ᱜᱮᱭᱟ ᱟᱨ ᱥᱩᱠᱨᱤ ᱫᱚ ᱦᱟᱜ ᱵᱟᱝ ᱢᱮᱱᱟᱜ ᱠᱚᱛᱟᱞᱮᱭᱟ ᱟᱫᱚ- ᱠᱟᱛᱷᱟ ᱫᱚ ᱦᱩᱭᱩᱜ ᱠᱤ ᱜᱷᱟᱷᱟᱨᱚᱸᱧᱡᱽ ᱨᱮ ᱦᱚᱲ ᱡᱳᱲ ᱵᱟᱝ ᱢᱮᱱᱟᱜ ᱞᱮᱭᱟ ᱢᱟᱱᱮ- ᱡᱚᱛᱚ ᱵᱟᱦᱨᱮ ᱠᱚᱨᱮᱨᱮ ᱛᱟᱦᱮᱱ ᱛᱟᱦᱮ ᱟᱫᱚ- ᱜᱚ ᱵᱟᱵᱟ ᱵᱚᱭᱦᱟᱠᱩ ᱡᱟᱦᱟᱸᱭ ᱚᱲᱟᱜ ᱨᱮᱠᱚ ᱛᱟᱦᱮᱱᱟ ᱟᱫᱚ ᱱᱟᱦᱟᱜ ᱚᱱᱠᱟ ᱪᱟᱹᱥᱵᱟᱥ ᱫᱤᱱ ᱡᱩᱫᱤ ᱡᱚᱛᱚ ᱦᱚᱲᱟᱜ- ᱜᱷᱟᱨᱚᱸᱡᱽ ᱠᱚᱨᱮ ᱵᱟᱢ ᱛᱟᱦᱮᱱ ᱠᱷᱟᱡ ᱫᱚ ᱦᱟᱸᱜ ᱢᱤᱫ ᱦᱚᱲ ᱛᱮᱫᱚ ᱚᱱᱠᱟ ᱪᱟᱥᱵᱟᱥ ᱵᱟᱝ ᱦᱩᱭᱩᱜᱼᱟ ᱦᱳᱭᱥᱮ- ᱟᱫᱚ ᱱᱚᱝᱠᱟ ᱡᱩᱫᱤ ᱡᱫᱤ ᱱᱚᱝᱠᱟ ᱫᱟᱜ ᱵᱟᱲᱟ ᱞᱮᱱ ᱛᱟᱞᱮ ᱠᱷᱟᱱ ᱟᱨ ᱡᱚᱛᱚ ᱜᱷᱟᱨᱚᱸᱧᱡᱽ ᱨᱮᱱ ᱦᱚᱲ ᱞᱮ ᱦᱮᱡ ᱡᱟᱨᱣᱟ ᱞᱮᱱᱠᱷᱟᱱ ᱟᱫᱚᱞᱮ- ᱜᱩᱨᱩ ᱢᱩᱴᱭᱟ ᱵᱚᱞᱮ- ᱛᱤᱱᱟᱹᱜ ᱩᱥᱟᱹᱨᱟ ᱵᱚᱱ ᱪᱟᱥᱵᱟᱥᱪᱚᱭᱟ ᱛᱤᱱᱟᱹᱜ ᱩᱥᱟᱹᱨᱟ ᱵᱚᱱ ᱨᱚᱦᱚᱭ ᱪᱟᱵᱟᱭᱟ ᱩᱱᱟᱹ ᱩᱥᱟᱹᱨᱟ ᱜᱮ ᱟᱨᱦᱚᱸ- ᱚᱱᱠᱟ ᱨᱩᱣᱟᱹᱲ ᱵᱟᱲᱟᱭ ᱦᱩᱭᱩᱜᱼᱟ ᱟᱫᱚ ᱚᱱᱟ ᱞᱮᱠᱟᱛᱮ ᱟᱞᱮ ᱦᱚᱸ ᱱᱤᱛᱚᱜ ᱫᱚ ᱴᱨᱟᱠᱴᱟᱨ ᱠᱚᱛᱮ ᱜᱮᱞᱮ ᱥᱤᱭᱳᱜ ᱚᱪᱚᱭᱮᱫ ᱠᱟᱱᱟ ᱟᱨ ᱨᱚᱦᱚᱭ ᱡᱩᱫᱤ ᱵᱮᱱ ᱞᱟᱹᱭᱟ ᱛᱚ ᱨᱚᱦᱚᱭ ᱫᱚ ᱱᱟᱦᱟᱜ ᱟᱞᱮ ᱞᱮ ᱜᱚᱲᱚᱜ ᱛᱟᱦᱮᱱᱟ ᱡᱚᱛᱚ ᱦᱚᱲᱛᱮ ᱟᱨ ᱡᱩᱫᱤ ᱱᱟᱦᱟᱜ ᱚᱱᱠᱟ᱾ ᱛᱷᱚᱲᱟ ᱴᱟᱱ ᱧᱚᱜ ᱞᱮ ᱮᱠᱟᱹᱣ ᱠᱷᱟᱭ- ᱛᱚ ᱱᱟᱦᱟᱜ ᱢᱤᱫᱴᱟᱝ ᱵᱟᱨᱭᱟ ᱜᱟᱱ ᱠᱟᱹᱢᱤᱱ ᱞᱮ ᱞᱟᱜᱟᱣ ᱠᱚ ᱛᱟᱦᱮᱱᱟ ᱦᱳᱭᱥᱮ ᱛᱳ ᱦᱩᱭᱩᱜ ᱠᱟᱱᱟ ᱡᱩᱫᱤ ᱟᱵᱮᱱᱟᱜ ᱠᱷᱮᱛ ᱵᱷᱤᱛᱨᱤ ᱥᱮᱱ ᱨᱮ ᱢᱮᱱᱟᱜᱼᱟ ᱟᱨ ᱡᱩᱫᱤ ᱵᱟᱨᱦᱨᱮ ᱥᱮᱱᱟᱜ ᱠᱷᱮᱛ ᱠᱚ ᱨᱚᱦᱚᱭᱮᱫ ᱠᱟᱱᱟ ᱮᱱᱠᱷᱟᱱ ᱩᱱᱠᱩ ᱫᱚ ᱱᱟᱦᱟᱜ ᱜᱟᱹᱰᱤ ᱵᱟᱝ ᱠᱚ ᱟᱫᱮᱨ ᱦᱚᱪᱚᱣᱟᱜᱼᱟ ᱥᱮ ᱟᱨ ᱟᱵᱮᱱ ᱦᱚᱸ ᱚᱠᱟ ᱥᱮᱫ ᱛᱮᱵᱮᱱ ᱵᱚᱞᱚᱜᱼᱟ ᱢᱮᱱᱛᱮ ᱟᱫᱚ ᱚᱱᱮ ᱚᱱᱟ ᱞᱮᱠᱟᱛᱮ ᱢᱟᱱᱮ ᱡᱚᱦᱚᱫ ᱫᱚ ᱦᱩᱭᱩᱜ ᱠᱟᱱᱟ ᱟᱨ ᱵᱟᱝᱠᱷᱟᱱ ᱫᱚ ᱢᱟᱱᱮ ᱩᱱᱥᱩᱚᱢᱟᱹᱭ ᱫᱚ ᱠᱟᱰᱟ ᱢᱤᱫ ᱟᱲᱮ ᱛᱮᱠᱚ ᱵᱚᱞᱚᱜ ᱨᱮᱦᱚᱸ ᱚᱱᱠᱟ ᱠᱷᱟᱹᱯᱟᱹᱨᱤᱭᱮᱫ- ᱛᱟᱸᱦᱮᱱ ᱵᱟᱝᱵᱚᱱ ᱨᱚᱲ ᱛᱟᱸᱦᱮᱱ ᱟᱨ ᱱᱮᱛᱟᱨ ᱫᱚ ᱟᱹᱰᱤ- ᱟᱹᱰᱤ ᱜᱟᱱ ᱧᱮᱞᱚᱜ ᱠᱟᱱᱟ ᱦᱚᱲ ᱠᱚ ᱠᱟᱹᱴᱤᱡ ᱢᱟᱨᱟᱝ ᱡᱤᱱᱤᱥ ᱨᱮᱜᱮ ᱟᱹᱰᱤᱜᱟᱱ ᱠᱚ ᱨᱚᱲ ᱛᱟᱸᱦᱮᱱᱟ ᱥᱮ ᱚᱱᱟ ᱠᱷᱚᱱ ᱜᱮ ᱱᱟᱦᱟᱜ ᱟᱫᱚ ᱠᱷᱟᱹᱯᱟᱹᱨᱤᱭᱟᱜ ᱮᱛᱚᱦᱚᱵᱚᱜᱼᱟ ᱦᱳᱭᱥᱮ ᱾
ᱱᱟᱥᱮᱱᱟᱜ ᱟᱹᱲᱮ ᱠᱚ ᱨᱟᱹᱯᱩᱫᱚᱜ
ᱦᱳᱭ ᱞᱟᱹᱭ ᱵᱮᱱ
ᱱᱟᱥᱮᱱᱟᱜ ᱡᱩᱫᱤ ᱠᱷᱮᱛ ᱫᱚ ᱵᱷᱤᱛᱤᱨ ᱨᱮ ᱦᱮᱱᱟᱜ ᱠᱟᱜ ᱛᱟᱵᱤᱱᱟ ᱦᱳᱭᱥᱮ- ᱱᱟᱥᱮᱱᱟᱜ ᱡᱩᱫᱤ ᱴᱮᱠᱴᱟᱨ ᱫᱚ ᱚᱱᱠᱟ ᱛᱮᱜᱮ ᱦᱟᱸᱜ ᱨᱟᱥᱛᱟ ᱫᱚ ᱦᱟᱸᱜ ᱵᱟᱹᱱᱩᱜ ᱟᱥᱮ ᱾ ᱠᱷᱮᱛ ᱵᱟᱹᱛ ᱠᱚᱨᱮ ᱫᱚ ᱟᱫᱚ ᱡᱩᱫᱤ- ᱵᱷᱤᱛᱤᱨ ᱨᱮ ᱦᱮᱱᱟᱜ ᱛᱟᱹᱵᱮᱱ ᱠᱷᱟᱡ ᱱᱚᱣᱟ ᱠᱚ ᱠᱷᱮᱛ ᱢᱟᱱᱮ ᱟᱹᱲᱤ ᱫᱚ ᱤᱭᱟᱹᱜ ᱜᱮᱭᱟ ᱥᱮ - ᱟᱨ ᱱᱚᱝᱠᱟ ᱡᱩᱫᱤ ᱟᱹᱲᱤ ᱠᱚᱵᱮᱱ ᱤᱭᱟᱹᱭ ᱠᱷᱟᱜ ᱟᱨᱦᱚᱸ ᱠᱚ ᱮᱜᱮᱨᱟ ᱥᱮ ᱨᱟᱹᱜᱤᱜ ᱟᱠᱚ ᱾
ᱦᱳᱭ ᱟᱨ ᱚᱱᱟ ᱫᱚ ᱡᱚᱛᱚ ᱦᱚᱲ ᱞᱟᱹᱜᱤᱫ ᱠᱟᱱ ᱜᱮᱭᱟ ᱢᱟᱱᱮ ᱡᱩᱫᱤ ᱟᱵᱤᱱᱟᱜ ᱦᱚᱸ ᱚᱱᱠᱟ ᱛᱟᱸᱦᱮᱱᱟ ᱟᱨ ᱠᱚ ᱤᱫᱤᱭᱟ ᱛᱚ ᱠᱚᱥᱴᱚ ᱛᱷᱚᱲᱟ ᱟᱹᱭᱠᱟᱹᱜ ᱜᱮᱭᱟ ᱦᱳᱭᱥᱮ ᱟᱫᱚ ᱚᱱᱟ ᱞᱮᱠᱟᱛᱮ ᱦᱚᱲᱟᱜ ᱦᱚᱸ ᱪᱮᱫᱟᱜ ᱵᱮᱱ ᱵᱟᱹᱲᱤᱡᱟ ᱟᱨ ᱪᱮᱫᱟᱜ ᱥᱮ ᱱᱚᱝᱠᱟ ᱥᱟᱹᱜᱟᱹᱭ ᱥᱚᱢᱯᱚᱨᱠ- ᱨᱮ ᱟᱵᱚᱣᱟᱜ ᱢᱟᱱᱮ ᱮᱸᱴᱠᱮᱴᱚᱬᱮ ᱦᱩᱭᱩᱜᱼᱟ ᱚᱱᱟ ᱠᱷᱟᱹᱛᱤᱨ ᱛᱮ- ᱪᱮᱫ ᱞᱮᱠᱟᱛᱮ ᱵᱮᱥ ᱦᱩᱭᱩᱜ ᱛᱟᱸᱦᱮᱱᱟ ᱚᱱᱠᱟ ᱞᱮᱠᱟ ᱠᱩᱨᱩᱢᱩᱴᱩᱭ ᱛᱟᱸᱦᱮᱱᱟᱞᱮ ᱡᱮᱢᱚᱱ- ᱩᱱᱠᱩ ᱦᱚᱸ ᱵᱟᱝᱠᱚ ᱟᱹᱲᱤᱥ ᱨᱟᱹᱜᱤᱜ ᱟᱨ ᱟᱞᱮᱭᱟᱜ ᱦᱚᱸ ᱡᱮᱢᱚᱱ ᱠᱟᱹᱢᱤ ᱢᱚᱸᱡᱽ ᱛᱮ ᱦᱩᱭᱩᱜ ᱢᱟ ᱾ ᱟᱫᱚ ᱚᱱᱮ ᱚᱱᱟ ᱞᱮᱠᱟᱛᱮ ᱢᱟᱱᱮ ᱡᱚᱦᱚᱨ ᱫᱚ ᱦᱩᱭᱩᱜ ᱛᱟᱸᱦᱮᱱᱟ ᱡᱮᱢᱚᱱ ᱛᱮᱦᱤᱧ ᱢᱤᱫᱴᱟᱝ ᱠᱷᱮᱛ ᱞᱮ ᱞᱚᱥᱚᱫ ᱠᱮᱫᱟ ᱦᱳᱭ ᱥᱮ ᱞᱚᱥᱚᱫ ᱠᱮᱫᱟᱞᱮ ᱠᱤᱱᱛᱩ ᱱᱟᱦᱟᱜ ᱜᱟᱹᱪᱷᱤ ᱫᱚ ᱛᱩᱫ ᱵᱟᱝ ᱢᱮᱱᱟᱜ ᱛᱟᱞᱮᱭᱟ ᱠᱟᱨᱚᱱ ᱫᱟᱜ ᱮᱜᱼᱟᱭ ᱚᱱᱮ ᱚᱱᱠᱟᱜᱮ ᱛᱚ ᱚᱠᱚᱭ ᱫᱚᱵᱮᱱ ᱪᱟᱞᱟᱜᱼᱟ ᱞᱚᱦᱚᱫ ᱞᱚᱦᱚᱫ ᱛᱮ ᱚᱠᱚᱭ ᱫᱚᱵᱮᱱ ᱢᱮᱛᱟᱣ ᱟᱭᱟ ᱞᱚᱦᱚᱫ ᱞᱚᱦᱚᱫ ᱛᱮ ᱾ ᱠᱟᱹᱢᱤ ᱦᱳᱭ ᱥᱮ ᱾
ᱦᱳᱭ᱾
ᱟᱜ ᱟᱫᱚ ᱚᱱᱮ ᱚᱱᱟ ᱞᱮᱠᱟᱛᱮ ᱱᱟᱦᱟᱜ ᱦᱩᱫᱤᱥᱚᱜ ᱠᱟᱱᱟᱞᱮ ᱚᱱᱟ ᱫᱚ ᱵᱟᱨ ᱡᱮᱫᱤᱱ ᱵᱟᱨ ᱵᱚᱱ ᱛᱩᱫ ᱨᱮᱦᱚᱸ ᱢᱟᱱᱮ ᱢᱤᱫ ᱫᱤᱱ ᱛᱩᱫ ᱨᱮ ᱞᱟᱜᱟᱜᱼᱟ ᱟᱨ ᱢᱤᱫ ᱫᱤᱱ ᱨᱚᱦᱚᱭ ᱨᱮ ᱟᱫᱚ ᱴᱨᱟᱠᱴᱟᱨ ᱛᱮ ᱡᱩᱫᱤ ᱵᱮᱱ ᱥᱤᱭᱟ ᱟᱨ ᱫᱟᱜ ᱛᱟᱦᱮᱱᱟ ᱰᱷᱮᱨ ᱧᱚᱜ ᱜᱮ ᱛᱚ ᱚᱱᱟᱢᱟ ᱵᱟᱨ ᱯᱮ ᱫᱤᱱ ᱵᱟᱫ ᱨᱚᱦᱚᱭ ᱢᱟ ᱟᱹᱰᱤ ᱡᱳᱨᱜᱮ ᱵᱮᱥ ᱵᱩᱡᱷᱟᱹᱜ ᱛᱟᱦᱮᱱ ᱠᱟᱨᱚᱱ ᱟᱨ ᱛᱷᱚᱲᱟ ᱠᱮᱴᱮᱡ ᱧᱚᱜ ᱟᱹᱭᱠᱟᱹᱜᱼᱟ ᱟᱨ ᱱᱤᱛᱢᱟ ᱦᱟᱸᱜ ᱯᱩᱨᱟᱹ ᱡᱟᱦᱟᱸ ᱵᱮᱱ ᱵᱤᱫᱟ ᱚᱱᱟ ᱦᱚᱸ ᱦᱟᱸᱜ ᱨᱟᱠᱟᱵ ᱨᱩᱣᱟᱹᱲᱚᱜᱼᱟ ᱾
ᱚ
ᱟᱨᱦᱚᱸ ᱡᱩᱫᱤ ᱫᱟᱜ ᱞᱮᱠᱷᱟᱱ ᱚᱱᱟ ᱛᱤᱱᱟᱹᱜ ᱵᱮᱱ ᱨᱚᱦᱚᱭᱮᱫ ᱠᱟᱱᱟ ᱚᱱᱟ ᱠᱚ ᱡᱚᱛᱚ ᱱᱟᱦᱟᱜ ᱵᱮᱨᱵᱟᱫᱽ ᱪᱟᱵᱟᱜᱼᱟ ᱾ ᱢᱟᱱᱮ ᱩᱱᱟᱹᱜ ᱢᱚᱡᱽ ᱞᱚᱥᱚᱫᱚᱜ ᱛᱟᱸᱦᱮᱱ ᱚᱱᱟ ᱠᱷᱮᱛ ᱟᱫᱚ ᱚᱱᱟ ᱛᱮᱞᱮ ᱚᱱᱟ ᱫᱚ ᱨᱚᱦᱚᱭ ᱠᱟᱛᱮᱫ ᱞᱮ ᱵᱟᱹᱜᱤ ᱦᱟᱛᱟᱲ ᱠᱟᱫᱟ ᱟᱨ ᱞᱮ ᱩᱭᱦᱟᱹᱨᱚᱜ ᱠᱟᱱᱟ ᱠᱤ ᱫᱟᱜ ᱮ ᱟᱹᱥᱩᱲ ᱞᱮᱠᱷᱟᱱ ᱢᱤᱫ ᱵᱮᱞᱟ᱾ ᱛᱩᱫ ᱦᱩᱭᱩᱜ-ᱟ ᱟᱨ ᱜᱟᱯᱟ ᱵᱚᱱ ᱛᱩᱫᱟ ᱢᱟᱱᱮ ᱢᱮᱭᱟᱝ ᱥᱮᱫ ᱵᱚᱞᱮ ᱞᱮ ᱨᱚᱦᱚᱭ ᱠᱮᱭᱟ ᱾ ᱟᱫᱚ ᱚᱱᱠᱟ ᱛᱮᱦᱤᱧ ᱟᱹᱭᱠᱟᱹᱜ ᱠᱟᱱᱟ ᱜᱚᱴᱟ ᱫᱤᱱᱮ ᱫᱟᱜᱽ ᱞᱮᱠᱟ ᱢᱟᱱᱮ ᱥᱟᱨᱟᱠᱷᱚᱱᱮ ᱫᱟᱜ ᱮᱫ ᱠᱟᱱᱟ ᱟᱞᱮᱥᱮᱫ ᱾ ᱟᱫᱚ ᱱᱤᱛᱟᱹᱜ
ᱦᱸᱚᱜᱼᱚᱭ ᱱᱚᱛᱮ ᱦᱚᱸ ᱯᱷᱟᱸᱠ ᱠᱟᱜ ᱛᱟᱦᱮᱸᱱᱟ ᱱᱤᱛᱟᱹᱜ ᱜᱮ ᱟᱨᱚᱭ ᱥᱩᱨᱩ ᱠᱮᱫᱟ ᱱᱟᱥᱮ ᱱᱟᱥᱮ ᱥᱤᱛᱩᱝ ᱮᱱᱟᱱᱚᱜ ᱫᱚᱭ ᱥᱤᱛᱩᱝ ᱠᱟᱜ ᱛᱟᱸᱦᱮᱱᱟ ᱛᱟᱯᱚᱨᱮ ᱟᱥᱛᱮ ᱟᱥᱛᱮ ᱟᱨᱦᱚᱸᱭ ᱫᱟᱜ ᱠᱮᱫᱟ ᱱᱤᱛᱟᱹᱜ ᱟᱨᱦᱚᱸᱭ ᱫᱟᱜ ᱫᱟ ᱾
ᱦᱳᱭ ᱫᱚ ᱟᱯᱮᱥᱮᱱ ᱫᱚ ᱥᱩᱠᱨᱤ ᱫᱚ ᱟᱹᱰᱤ ᱜᱟᱱ ᱢᱮᱱᱟᱜ ᱠᱚᱣᱟ ᱥᱮ ᱪᱮᱫ ᱟᱯᱮ ᱫᱤᱥᱟᱹᱢ ᱥᱮᱫ ᱨᱮ?
ᱦᱳᱭ ᱞᱟᱦᱟ ᱛᱮᱫᱚ ᱟᱞᱮᱨᱮᱱ ᱜᱮ ᱟᱹᱰᱤ ᱟᱸᱴ ᱠᱚ ᱛᱟᱦᱮᱸ ᱠᱟᱱᱟ ᱟᱫᱚ ᱱᱚᱜᱠᱟᱵᱚᱱ ᱪᱟᱥ ᱵᱟᱲᱟᱭ ᱫᱟᱛᱚ ᱟᱫᱚ ᱦᱩᱲᱩ ᱠᱷᱚᱛ ᱠᱚᱨᱮ ᱵᱮᱱ ᱧᱮᱞᱵᱮᱱ ᱯᱟᱹᱥᱤ ᱠᱚ ᱠᱚ ᱚᱰᱟᱣ ᱠᱟᱜᱼᱟ ᱡᱟᱛᱮ ᱥᱩᱠᱨᱤ ᱠᱚ ᱟᱞᱚ ᱠᱚ ᱵᱚᱞᱚᱜ ᱢᱟ ᱾ ᱟᱫᱚ ᱚᱱᱠᱟ ᱠᱟᱛᱮᱜ ᱟᱹᱰᱤ ᱟᱭᱢᱟ ᱥᱩᱠᱨᱤ ᱠᱚᱠᱚ ᱜᱚᱡ ᱪᱟᱵᱟᱣᱟ ᱠᱟᱱ ᱛᱟᱞᱮᱭᱟ ᱟᱨᱦᱚᱸ ᱥᱮᱛᱟ ᱠᱚᱦᱚᱸ ᱟᱹᱰᱤ ᱟᱸᱴ ᱦᱮᱱᱟᱜ ᱠᱚᱣᱟ ᱩᱱᱠᱩ ᱜᱮᱜᱮᱨ ᱥᱮᱛᱟ ᱾ ᱩᱱᱠᱩ ᱦᱚᱸ ᱥᱩᱠᱨᱤ ᱥᱩᱠᱨᱤ ᱠᱚᱠᱚ ᱡᱚᱢ ᱠᱚ ᱛᱟᱸᱦᱮᱱᱟ ᱢᱮᱨᱚᱢ ᱦᱚᱸᱠᱚ ᱡᱚᱢ ᱠᱚ ᱛᱟᱸᱦᱮᱱ ᱜᱮᱭᱟ ᱾ ᱟᱫᱚ ᱚᱱᱟᱛᱮ ᱚᱱᱠᱟ ᱠᱟᱛᱮᱜ ᱠᱚ ᱟᱜ ᱪᱟᱵᱟ ᱠᱟᱱ ᱛᱟᱞᱮᱭᱟ ᱮᱠᱷᱚᱱ ᱫᱚ ᱦᱮᱱᱟᱜ ᱠᱚ ᱨᱮᱦᱚᱸ ᱮᱠᱷᱚᱱ ᱫᱚ ᱠᱚᱢ ᱜᱮ ᱦᱮᱱᱟᱜ ᱠᱚ ᱛᱟᱞᱮᱭᱟ ᱾
ᱩᱱᱠᱩ ᱡᱟᱦᱟᱸᱭ ᱵᱤᱱ ᱞᱟᱹᱭ ᱠᱮᱜᱼᱟ ᱜᱮ-ᱜᱮᱨ ᱥᱮᱛᱟ ᱦᱳᱭᱥᱮ ᱩᱱᱠᱩ ᱛᱳ ᱱᱟᱦᱟᱜ ᱢᱟᱱᱮ ᱪᱮᱫ ᱞᱤᱧ ᱞᱟᱹᱭᱟ ᱢᱮᱨᱚᱢ ᱦᱚᱸ ᱡᱩᱫᱤ ᱜᱳᱴᱟ ᱫᱤᱥᱟᱹᱢ ᱜᱮ ᱢᱮᱱᱟᱜ ᱠᱚᱪᱚ ᱪᱮᱜ ᱪᱚ? ᱢᱮᱨᱚᱢ ᱦᱚᱸ ᱡᱩᱫᱤ ᱟᱹᱛᱤᱧ ᱞᱟᱹᱜᱤᱫ ᱱᱟᱥᱮᱱᱟᱜ ᱠᱚ ᱪᱟᱞᱟᱜᱼᱟ ᱛᱚᱠᱚ ᱞᱟᱜᱟ ᱥᱟᱵ ᱠᱚᱣᱟ ᱡᱩᱫᱤ ᱡᱟᱦᱟᱸᱭ ᱴᱟᱜ ᱵᱟᱭ ᱫᱟᱹᱲ ᱫᱟᱲᱮᱭᱟ᱾ ᱛᱚᱠᱮᱱᱠᱟ ᱫᱩ ᱡᱚᱢ ᱠᱮᱫᱮᱭᱟ ᱦᱳᱭ ᱥᱮ ᱾ ᱟᱨ ᱥᱩᱠᱨᱤ ᱦᱚᱸᱛᱚ ᱟᱹᱛᱤᱧ ᱠᱚᱠᱚ ᱪᱟᱞᱟᱜᱼᱟ ᱛᱚ ᱩᱱ ᱩᱱᱠᱩ ᱦᱚᱸᱛᱚ ᱚᱱᱠᱟ ᱜᱮ᱾ ᱠᱚ ᱡᱚᱢ ᱠᱚ ᱛᱟᱦᱮᱱᱟ ᱟᱫᱚ ᱩᱱᱠᱩ ᱥᱮᱛᱟ ᱫᱚ ᱚᱸ ᱢᱟᱱᱮ ᱟᱛᱳ ᱨᱮᱱ ᱦᱚᱲ ᱦᱚᱸ ᱚᱱᱠᱟ ᱵᱟᱝᱠᱚ ᱜᱚᱲᱚᱜ ᱛᱟᱦᱮᱱᱟ ᱟᱨ ᱵᱟᱝᱠᱷᱟᱱ ᱜᱷᱮᱨᱟᱣ ᱠᱟᱛᱮ ᱢᱟᱱᱮ ᱪᱮᱠᱟ ᱵᱮᱱ ᱜᱚᱡᱮᱭᱟ ᱥᱮ ᱥᱮᱛᱟ ᱫᱚ ᱩᱱᱠᱩ ᱢᱟᱱᱮ ᱩᱱᱠᱩ ᱢᱮᱨᱚᱢ ᱥᱩᱠᱨᱤ ᱠᱚ ᱡᱚᱢ ᱫᱟᱲᱮᱭᱟᱠᱚ ᱠᱟᱱᱟ ᱮᱱᱠᱷᱟᱱ ᱩᱱᱠᱩ ᱫᱚ ᱦᱚᱲ ᱦᱚᱸᱠᱚ ᱜᱮᱨ ᱫᱟᱲᱮᱭᱟᱠᱚ᱾
ᱦᱳᱭ ᱦᱳᱭ ᱚᱱᱠᱟ ᱟᱫᱚᱢ ᱜᱷᱟᱹᱲᱤ ᱟᱞᱮᱭᱟᱜ ᱟᱹᱛᱩ ᱠᱚᱨᱮ ᱠᱚ ᱦᱮᱡ ᱵᱟᱲᱟᱜ ᱛᱟᱦᱮᱱ ᱜᱮᱭᱟ ᱜᱮᱨ ᱥᱮᱛᱟ ᱟᱫᱚ ᱡᱟᱦᱟᱸᱭ ᱚᱱᱠᱟ ᱡᱟᱦᱟᱸᱭ᱾ ᱫᱚ ᱵᱟᱭ ᱵᱟᱲᱟᱭᱟ ᱡᱮ ᱱᱩᱭᱫᱚ ᱜᱮᱜᱮᱨ ᱟᱭ ᱟᱫᱚ ᱛᱤᱱ ᱠᱚᱨᱮ ᱠᱚ ᱜᱮᱨ ᱜᱚᱜ ᱠᱟᱢᱟ ᱦᱟᱸᱜ᱾ ᱦᱳᱭ ᱥᱮ ᱾
ᱦᱳᱭ ᱦᱳᱭ ᱟᱨ ᱩᱱᱠᱩ ᱤᱱᱠᱩ ᱫᱚ ᱱᱟᱦᱟᱜ ᱟᱹᱰᱤ ᱠᱚ ᱵᱚᱛᱚᱨᱟᱱ ᱜᱮᱭᱟ ᱠᱟᱨᱚᱱ ᱩᱱᱠᱩ ᱫᱚ ᱪᱤᱞᱤ ᱦᱚᱸ ᱵᱟᱝᱠᱚ ᱵᱚᱛᱚᱨ ᱟᱠᱚ ᱠᱚᱣᱟ ᱡᱩᱫᱤ ᱱᱤᱨᱚᱱ ᱡᱚᱠᱷᱮᱡ ᱮᱥᱠᱟᱨ ᱠᱚ ᱧᱟᱢ ᱵᱮᱱᱟ ᱥᱮ ᱛᱚ ᱮᱱᱠᱷᱟᱱ ᱩᱱᱠᱩ ᱴᱷᱮᱱ ᱫᱚ ᱟᱹᱰᱤ ᱥᱟᱵᱫᱷᱟᱱ ᱛᱮ ᱢᱟᱱᱮ ᱟᱹᱰᱤ ᱥᱚᱱᱛᱚᱨ ᱠᱟᱛᱮᱫ ᱛᱟᱦᱮᱱᱚᱜ ᱦᱩᱭᱩᱜᱼᱟ ᱠᱟᱨᱚᱱ ᱵᱟᱨᱭᱟ ᱯᱮᱭᱟ ᱥᱮᱛᱟ ᱜᱤ ᱡᱩᱫᱤ ᱜᱷᱮᱨᱟᱣ ᱞᱮᱵᱮᱱ ᱠᱷᱟᱱ ᱚᱠᱟ ᱥᱮᱱ ᱵᱮᱱ ᱫᱟᱹᱲᱟ ᱪᱮᱫ ᱵᱮᱱ ᱪᱮᱠᱟᱭᱟ ᱚᱱᱠᱟ ᱟᱹᱰᱤ ᱜᱟᱱ ᱧᱮᱞᱚᱜ ᱠᱟᱱ ᱛᱟᱦᱮᱱ ᱥᱳᱞ ᱢᱤᱰᱤᱭᱟ ᱠᱚᱨᱮᱜ ᱱᱚᱣᱟ ᱥᱮᱛᱟ ᱠᱚ ᱜᱮᱜᱮᱨ ᱠᱟᱱ ᱛᱟᱦᱮᱱ ᱦᱳᱭ ᱥᱮ
ᱦᱚᱭ ᱛᱟᱦᱚᱞᱮ ᱥᱮᱛᱟ ᱠᱚᱫᱚ ᱵᱤᱱ ᱵᱚᱛᱚᱨ ᱟᱠ ᱠᱚ ᱥᱮ
ᱦᱟᱸ ᱵᱚᱛᱚᱨ ᱫᱚᱞᱤᱧ ᱵᱚᱛᱨᱟᱠᱚ ᱛᱟᱦᱮᱱ ᱜᱮᱭᱟ᱾ ᱟᱹᱞᱤᱧ ᱫᱚ ᱟᱞᱮ ᱚᱱᱠᱟ ᱢᱤᱫᱴᱟᱝ ᱥᱮᱛᱟ ᱞᱤᱧ ᱟᱹᱥᱩᱞ ᱞᱮᱫᱮ ᱛᱟᱦᱮᱸᱱ ᱦᱳᱭᱥᱮ᱾
ᱦᱚᱸ ᱢᱟᱱᱮ ᱠᱟᱹᱴᱤᱡ ᱠᱷᱚᱡ ᱜᱮ
ᱦᱳᱭ ᱠᱟᱹᱴᱤᱡ ᱠᱷᱚᱱ ᱜᱮᱞᱤᱧ ᱟᱹᱥᱩᱞ ᱞᱮᱫᱮᱭᱟ
ᱦᱟᱸ
ᱟᱫᱚ ᱩᱱᱤ ᱥᱮᱛᱟ ᱫᱚ ᱱᱟᱦᱟᱜ ᱚᱱᱟ ᱵᱤᱱ ᱞᱟᱹᱭ ᱠᱮᱜ ᱞᱮ ᱛᱟ ᱢᱟᱱᱮ ᱩᱱᱠᱩ ᱜᱮᱜᱮᱨ ᱥᱮᱛᱟ ᱥᱟᱶᱛᱮᱭ ᱜᱟᱛᱮᱱᱟ ᱦᱳᱭᱥᱮ
ᱦᱳᱭ
ᱟᱫᱚ ᱜᱟᱛᱤᱱᱟᱭ ᱟᱨ ᱚᱲᱟᱜ ᱨᱮᱦᱚᱸ ᱟᱹᱰᱤ ᱜᱟᱱ ᱞᱮ ᱵᱳᱥ ᱟᱠᱟᱫᱤ ᱛᱟᱦᱮᱱᱟ ᱟᱫᱚ ᱩᱱᱤ ᱛᱷᱚᱲᱟ ᱡᱩᱫᱟᱹ ᱡᱟᱹᱛ ᱥᱮᱛᱟᱭ ᱛᱟᱦᱮᱸ ᱞᱮᱱᱟ ᱩᱱᱠᱩ ᱞᱟᱹᱴᱩ ᱵᱟᱞᱟ ᱥᱮᱛᱟ ᱟᱫᱚ ᱟᱛᱳ ᱫᱤᱥᱚᱢ ᱟᱛᱳ ᱫᱤᱥᱚᱢ ᱨᱮᱱ ᱜᱟᱛ ᱥᱮᱛᱟ ᱥᱟᱶ ᱜᱟᱛ ᱛᱤ ᱜᱟᱛᱤ ᱜᱟᱛᱤ ᱛᱮ ᱩᱱᱤ ᱫᱚ ᱟᱛᱳ ᱫᱤᱥᱚᱢ ᱨᱮᱱ ᱞᱮᱠᱟᱜᱮᱭ ᱢᱟᱱᱮ ᱪᱮᱫ ᱠᱮᱫᱟᱭ ᱦᱳᱭᱥᱮ
ᱦᱚᱸ
ᱟᱨ ᱩᱱᱤ ᱫᱚ ᱱᱟᱦᱟᱜ ᱥᱤᱢᱮ ᱡᱚᱢᱮᱫ ᱠᱚ ᱛᱟᱦᱮᱸᱱ ᱢᱟᱱᱮ ᱡᱟᱦᱟᱸᱭ ᱨᱮᱱ ᱥᱤᱢ ᱜᱮ ᱥᱟᱵ ᱦᱳᱭ ᱥᱤᱢ ᱡᱟᱦᱟᱸᱭ ᱨᱮᱱ ᱜᱮ ᱞᱟ ᱞᱟᱜᱟ ᱥᱟᱵ ᱥᱮ ᱚᱱᱠᱟ ᱜᱟᱛᱮᱜ ᱟᱠᱚ ᱥᱤᱢ ᱥᱤᱢ ᱚᱸᱰᱮ ᱦᱚᱸᱭ ᱠᱷᱤᱞᱰᱩ ᱠᱷᱤᱞᱰᱩ ᱱᱟᱦᱟᱜ ᱮ ᱜᱮᱨ ᱠᱮᱫ ᱠᱚᱜᱮ ᱟᱨᱮ ᱤᱫᱤᱭᱟᱜ ᱠᱚᱜᱮ ᱩᱱᱠᱩ ᱜᱮᱜᱮᱨ ᱥᱮᱛᱟ᱾
ᱦᱚᱸ
ᱟᱫᱚ ᱦᱚᱲ ᱟᱛᱳ ᱠᱚᱨᱮᱱ ᱠᱚ ᱧᱮᱞ ᱵᱟᱲᱟ ᱠᱮᱫᱮᱭᱟ ᱟᱫᱚ ᱠᱚ ᱧᱮᱞ ᱞᱮᱠᱷᱟᱱ ᱫᱚ ᱟᱛᱳ ᱦᱚᱲ ᱠᱚ ᱨᱚᱲ ᱛᱟᱦᱮᱱ ᱜᱮᱭᱟ ᱥᱮ
ᱦᱩᱸᱢ
ᱟᱫᱚᱞᱮ ᱞᱟᱹᱭ ᱠᱮᱜᱼᱟ ᱠᱤ ᱟᱞᱮ ᱫᱚ ᱟᱞᱮᱨᱮᱱ ᱥᱮᱛᱟ ᱠᱟᱱᱟᱭ ᱢᱮᱱ ᱛᱮ ᱟᱞᱮᱫᱚ ᱫᱚ ᱱᱚᱝᱠᱟ ᱫᱚ ᱵᱟᱝᱞᱮ ᱟᱹᱥᱩᱞ ᱠᱟᱫᱮ ᱛᱟᱦᱮᱱ ᱟᱫᱚ ᱱᱚᱝᱠᱟᱭ ᱦᱮᱣᱟᱭᱮᱱᱟ ᱟᱫᱚ ᱟᱞᱮ ᱫᱚ ᱵᱟᱝᱞᱮ ᱜᱚᱡ ᱫᱟᱲᱮᱭᱟ ᱚᱱᱟᱛᱮ ᱡᱩᱫᱤ ᱚᱱᱠᱟ ᱫᱳᱥ ᱯᱮ ᱧᱮᱞᱮᱭᱟ ᱮᱱᱠᱷᱟᱱ ᱜᱚᱡᱮᱯᱮ ᱟᱫᱚ ᱜᱚᱡ ᱠᱮᱫᱮ ᱛᱟᱞᱮᱭᱟ ᱩᱱᱤ ᱥᱮᱛᱟ ᱫᱚ ᱟᱨ ᱟᱞᱤᱧ ᱫᱚᱞᱤᱧ ᱵᱚᱛᱚᱨ ᱟᱠᱚ ᱛᱟᱦᱮᱱ ᱜᱮ ᱵᱟᱡᱟᱨ ᱠᱚᱨᱮᱱ ᱥᱮᱛᱟ ᱦᱚᱸ ᱟᱨ ᱟᱹᱛᱩ ᱫᱤᱥᱚᱢ ᱨᱮᱱ ᱥᱮᱛ ᱛᱟ ᱦᱚᱸ ᱠᱟᱨᱚᱱ ᱥᱮᱛᱟ ᱫᱚ ᱪᱤᱞᱤ ᱩᱱᱤ ᱫᱚ ᱢᱤᱫᱴᱟᱝ ᱢᱟᱱᱢᱤ ᱫᱚ ᱛᱷᱚᱲᱤ ᱠᱟᱱᱟᱭ ᱠᱤ ᱟ ᱢᱟᱱᱮ ᱨᱚᱲᱮ ᱵᱩᱡᱷᱟᱹᱣᱟ ᱟᱨ ᱵᱟᱝᱠᱷᱟᱱ᱾ ᱥᱮᱛᱟ ᱚᱱᱠᱟ ᱢᱮᱱᱟᱜ ᱠᱚᱣᱟ ᱢᱟᱱᱮ ᱢᱟᱹᱱᱢᱤ ᱠᱷᱚᱡ ᱡᱟᱹᱥᱛᱤ ᱨᱚᱲ ᱠᱚ ᱵᱩᱡᱷᱟᱹᱣ ᱛᱟᱦᱮᱱ ᱢᱤᱫᱵᱟᱨ ᱠᱚ ᱦᱮᱸᱥᱮ ᱟᱫᱚ ᱮᱱᱛᱮ ᱨᱮᱦᱚᱸ ᱟᱹᱞᱤᱧ ᱫᱩᱞᱤᱧ ᱵᱚᱛᱚᱨ ᱟᱠᱚ ᱛᱟᱦᱮᱱ ᱜᱮᱭᱟ
ᱟᱞᱮ ᱢᱟ ᱥᱮᱛᱟ ᱜᱮ ᱵᱟᱠᱚ ᱟᱹᱥᱩᱞ ᱦᱚᱪᱚᱣᱟᱞᱮᱭᱟ᱾ ᱠᱟᱹᱴᱤᱡ ᱨᱮᱫᱚ ᱢᱚᱸᱡᱽ ᱜᱤᱧ ᱧᱮᱞ ᱠᱚ ᱛᱟᱦᱮᱱᱟ ᱥᱮᱛᱟ ᱤᱧ ᱦᱚᱸ᱾ ᱟᱸᱡᱚᱢ ᱦᱚᱠᱚ ᱟᱸᱡᱚᱢ ᱛᱟᱦᱮᱱ ᱜᱮᱭᱟ ᱡᱟᱦᱱᱟᱜ ᱠᱚ ᱦᱚᱭ᱾
ᱧᱮᱞ ᱢᱟ ᱟᱹᱰᱤ ᱢᱚᱡᱽ ᱜᱮᱠᱚ ᱧᱮᱞᱚᱜᱼᱟ ᱠᱟᱨᱚᱱ ᱢᱮᱱᱠᱷᱟᱱ ᱩᱱᱠᱩ ᱩᱱᱠᱩ ᱫᱚ ᱛᱤ ᱨᱮ ᱪᱮᱜ ᱮ ᱪᱤᱠᱟᱭᱟ ᱢᱮ ᱢᱮᱱ ᱢᱩᱥᱠᱤᱞ ᱜᱮᱭᱟ᱾
ᱦᱚ ᱟᱞᱮ ᱟᱞᱮ ᱚᱲᱟᱜ ᱯᱟᱥᱮ ᱨᱮᱱ ᱦᱚ ᱢᱤᱫᱴᱟᱝ ᱥᱮᱛᱟ ᱮ ᱟᱹᱥᱩᱞ ᱠᱟᱫᱮ ᱛᱟᱦᱮ ᱱᱟ ᱢᱟᱱᱮ ᱠᱟᱹᱴᱤᱡ ᱠᱷᱚᱡ ᱜᱤ᱾
ᱦᱚᱭ
ᱟᱫᱚ ᱧᱩᱛᱩᱢ ᱦᱚᱭ ᱫᱚᱦᱚ ᱵᱟᱲᱟ ᱠᱟᱫᱤ ᱛᱟᱦᱮ ᱱᱟ ᱟᱫᱚ ᱧᱩᱛᱩᱢ ᱮ ᱦᱚᱦᱚ ᱞᱮᱠᱷᱟᱡ ᱜᱤ ᱦᱤᱡᱩᱜ ᱠᱟᱱ ᱛᱟᱦᱮᱸᱱᱟ᱾ ᱟᱨ ᱡᱚᱠᱷᱚᱱ ᱥᱮᱸᱫᱽᱨᱟ ᱠᱚᱞᱮ ᱪᱟᱞᱟᱜ ᱠᱟᱱ ᱛᱟᱦᱮᱱᱟ᱾ ᱛᱚᱠᱷᱚᱱ ᱡᱚᱫᱤ ᱠᱩᱞᱟᱹᱭ ᱠᱩ ᱧᱮᱞ ᱧᱟᱢ ᱠᱚᱣᱟ ᱛᱚᱠᱷᱚᱱ ᱦᱚᱸᱭ ᱢᱟᱱᱮ ᱩᱱᱤ ᱦᱚᱭ ᱥᱮᱸᱫᱽᱨᱟ ᱠᱚ ᱛᱟᱦᱮᱱ ᱜᱮᱭᱟ, ᱢᱟᱱᱮ ᱦᱮᱣᱟ ᱞᱮᱠᱟᱭ ᱦᱮᱣᱟ ᱠᱟᱱ ᱛᱟᱦᱮᱱᱟ᱾
ᱩᱱᱤ ᱫᱚ ᱟ ᱠᱟᱨᱚᱱ ᱦᱩᱭᱩᱜ ᱠᱟᱱᱟ, ᱢᱚᱸᱡᱽ ᱜᱷᱟᱨᱚᱸᱡᱽ ᱨᱮᱭ ᱛᱟᱦᱮᱸ ᱞᱮᱱᱟ, ᱟᱨ ᱵᱟᱹᱲᱤᱡ ᱥᱮᱛᱟ ᱥᱟᱶ ᱵᱟᱭ ᱜᱟᱛᱤᱜ ᱠᱟᱱ ᱛᱟᱦᱮᱱ, ᱚᱱᱟ ᱛᱮ ᱩᱱᱤ ᱫᱚ ᱵᱮᱥ ᱵᱮᱥ ᱡᱤᱱᱤᱥ ᱮ ᱪᱮᱟᱭᱮᱫ ᱛᱟᱦᱮᱱ ᱟᱞᱮ ᱨᱮᱱ ᱥᱮᱛᱟ ᱫᱚ ᱱᱚᱝᱠᱟᱭ ᱛᱟᱦᱮᱸ ᱞᱮᱱᱟ, ᱡᱮᱢᱚᱱ ᱚᱲᱟᱜ ᱨᱮ ᱵᱤᱧ ᱠᱚᱠᱚ ᱵᱚᱞᱚᱜᱼᱟ ᱥᱮ ᱛᱚ ᱟᱹᱰᱤ ᱡᱳᱨ ᱮ ᱵᱷᱩᱜ-ᱟ, ᱯᱩᱥᱤ ᱠᱚ ᱠᱚ ᱵᱚᱞᱚᱜ ᱟ ᱥᱮ ᱟᱹᱰᱤ ᱡᱳᱨᱮ ᱮ ᱵᱷᱩᱜᱟ, ᱢᱟᱱᱮ ᱮᱠ ᱫᱚᱢ ᱡᱟᱦᱟᱱ ᱠᱚᱜᱮ ᱵᱟᱭ ᱧᱮᱞ ᱥᱟᱦᱟᱣ ᱠᱚᱣᱟ, ᱟᱨ ᱡᱩᱫᱤ ᱟᱹᱱᱟᱲᱤ ᱦᱚᱲ ᱦᱚᱸ ᱡᱟᱦᱟᱸᱭ ᱦᱮᱡ ᱱᱟᱭ ᱛᱚ,
ᱦᱮᱸ
ᱟᱫᱚ ᱟᱹᱰᱤ ᱡᱳᱨᱮ ᱵᱷᱩᱜᱮᱫ ᱠᱟᱱ ᱛᱟᱦᱮᱱᱟ, ᱚᱱᱮ ᱚᱱᱟ ᱩᱱᱤ ᱫᱚ ᱟᱹᱰᱤ ᱵᱮᱥ ᱵᱚᱞᱮ ᱚᱱᱟ ᱞᱟᱹᱜᱤᱫ ᱮ ᱛᱟᱦᱮᱸ ᱠᱟᱱᱟ᱾ ᱱᱮ ᱱᱮᱛᱟᱨ ᱡᱮᱢᱚᱱ ᱵᱚᱱ ᱞᱟᱹᱭᱟ, ᱠᱩᱢᱵᱽᱲᱩ ᱠᱚ ᱟᱹᱰᱤ ᱡᱟᱭᱜᱟ ᱨᱮ ᱠᱩᱢᱲᱩᱜ ᱠᱟᱱᱟ ᱱᱟᱦᱟᱜ, ᱟᱨ ᱥᱮᱛᱟ ᱠᱚ ᱛᱟᱦᱮᱸ ᱠᱟᱛ -ᱛᱮ ᱦᱚᱸ ᱠᱩᱢᱵᱽᱲᱩᱜ ᱠᱟᱱᱟ, ᱠᱟᱨᱚᱱ ᱱᱤᱛᱚᱜ ᱚᱱᱠᱟ ᱞᱟᱦᱟ ᱞᱮ -ᱠᱟ ᱡᱟᱦᱟᱱᱟᱜ ᱡᱤᱱᱤᱥ ᱠᱚ ᱵᱟᱝ ᱢᱮᱱᱟᱜᱼᱟ, ᱡᱮᱢᱚᱱ ᱥᱮᱛᱟ ᱚᱱᱠᱟ ᱵᱚᱱ ᱫᱚᱦᱚᱭ ᱮᱭᱟ ᱢᱚᱸᱡᱽ ᱛᱮ ᱡᱟᱦᱟ ᱱᱟᱜ ᱮ ᱞᱟᱹᱭ ᱫᱟᱨᱮ ᱢᱟᱵᱚᱱ, ᱚᱱᱠᱟ ᱵᱟᱝ ᱦᱩᱭᱩᱜ ᱠᱟᱱᱟ᱾ ᱛᱚ ᱟᱨ ᱢᱮᱱᱠᱷᱟᱱ, ᱩᱱᱤ ᱫᱚ ᱟᱹᱰᱤ ᱵᱮᱥ ᱮ ᱛᱟᱦᱮᱸ ᱞᱮᱱᱟ᱾ ᱡᱟᱦᱟᱸᱭ ᱜᱮ ᱡᱩᱫᱤ ᱵᱟᱹᱭ ᱵᱟᱹᱭ ᱛᱮ, ᱦᱤᱡᱩᱜᱼᱟ ᱩᱱᱤ ᱵᱩᱡᱷᱟᱹᱣ ᱧᱟᱢ ᱛᱟᱦᱮᱱ᱾
ᱤᱧ ᱧᱮᱞ ᱟᱠᱟᱫ ᱠᱚᱣᱟ ᱟᱹᱛᱩ ᱨᱮᱱ ᱥᱮᱛᱟ ᱠᱚ ᱫᱚ, ᱢᱟᱱᱮ ᱠᱩᱢᱵᱽᱲᱩ ᱠᱚᱠᱚ ᱦᱤᱡᱩᱜ ᱠᱷᱟᱡ ᱫᱚ ᱵᱷᱩᱜ ᱦᱚᱸ ᱵᱟᱝ ᱠᱚ ᱵᱷᱩᱜ ᱛᱟᱦᱮᱱᱟ᱾ ᱟᱨ ᱱᱚᱠᱟᱱ ᱦᱚᱲ ᱪᱟᱞᱟᱜ ᱢᱮᱥᱮ, ᱱᱟᱥᱮ ᱱᱟᱜ ᱩᱰᱩᱠᱚᱜ ᱢᱮ ᱟᱹᱰᱤ ᱟᱸᱴ ᱠᱚ ᱵᱷᱩᱜᱼᱟ᱾
ᱟᱹᱰᱤ ᱟᱸᱴ ᱠᱚ ᱵᱷᱚᱜᱟ, ᱦᱳᱭ ᱟᱫᱚ ᱚᱱᱮ ᱚᱱᱠᱟ ᱞᱮ ᱠᱟ -ᱛᱮ ᱢᱟᱱᱮ ᱟᱢ ᱥᱮᱛᱟᱜ ᱡᱤᱱᱤᱥ, ᱫᱚ ᱢᱤᱫ ᱵᱟᱨ ᱠᱚᱫ ᱞᱤᱧ ᱵᱚᱛᱚᱨ ᱟᱠᱚ ᱠᱚ ᱛᱟᱦᱮᱱ ᱟᱨ ᱢᱤᱫ ᱵᱟᱨ ᱠᱚᱫᱚᱞᱤᱧ ᱠᱩᱥᱤ ᱭᱟᱠᱚ ᱛᱟᱦᱮᱱ, ᱩᱱᱠᱩ ᱡᱮᱢᱚᱱ ᱵᱟᱡᱟᱨ ᱥᱮᱛᱟ ᱠᱚ ᱧᱟᱢᱚᱜ ᱛᱟᱦᱮᱱ, ᱵᱤᱞᱟᱹᱛᱤ ᱥᱮᱛᱟ ᱠᱚ ᱠᱚ ᱢᱮᱛᱟ ᱠᱚ ᱛᱟᱦᱮᱫ᱾